ᱦᱮᱞᱳ
ᱦᱮᱸ ᱨᱚᱲ ᱟᱸᱡᱚᱢᱚᱜ ᱠᱟᱱᱟ᱾
ᱦᱮᱸ ᱫᱤ ᱨᱚᱲ ᱟᱸᱡᱚᱢᱚᱜ ᱠᱟᱱᱟ᱾ᱟᱢ ᱮᱢ ᱟᱸᱡᱚᱢ ᱧᱟᱢᱮᱜᱼᱟ
ᱦᱮᱸ ᱦᱮᱸ ᱟᱸᱡᱚᱢ ᱫᱟᱹᱧ
ᱟᱪᱪᱷᱟ᱾ ᱫᱤ ᱪᱮᱜ ᱠᱚᱢ ᱪᱤᱠᱟᱹᱭ ᱫᱟ?
ᱦᱮᱸ ᱱᱚᱜᱼᱚᱭ ᱱᱤᱛᱚᱜ ᱫᱟᱠᱟ ᱠᱚ ᱡᱚᱢ ᱵᱟᱲᱟ ᱠᱟᱛᱮᱜ ᱱᱤᱛᱚᱜ ᱫᱚᱧ ᱫᱩᱲᱩᱵ ᱟᱠᱟᱱᱟ ᱟᱢ ᱫᱚ ᱪᱮᱜ ᱮᱢ ᱪᱤᱠᱟᱹᱭ ᱫᱟ
ᱦᱮᱸ ᱨᱤ ᱱᱚᱜᱼᱚᱭ ᱤᱧ ᱦᱚᱸᱧ ᱡᱚᱢ ᱵᱟᱲᱟᱭ ᱠᱟᱛᱮ ᱱᱤᱛᱚᱜ ᱜᱮ ᱟᱨ ᱱᱚᱧ ᱫᱩᱲᱩᱵ ᱵᱟᱲᱟ ᱦᱳᱭ ᱠᱟᱱᱟ
ᱪᱮᱫ ᱞᱮᱠᱟ ᱢᱮᱱᱟᱜ ᱢᱮᱭᱟ?
ᱦᱮᱸ ᱫᱤ ᱵᱮᱥ ᱵᱟᱲᱟ ᱜᱮ, ᱱᱤᱛᱚᱜ ᱫᱚ ᱟᱢᱜᱮ ᱚᱠᱟ ᱞᱮᱠᱟ ᱢᱮᱱᱟᱜ ᱢᱮᱭᱟ?
ᱦᱮᱸ ᱤᱧ ᱦᱚᱸ ᱱᱟᱯᱟᱭ ᱜᱮ ᱢᱮᱱᱟᱜ ᱟᱠᱟᱫᱤᱧᱟ ᱟᱨ ᱦᱮᱸ ᱚᱲᱟᱜ ᱦᱚᱲ ᱠᱚᱦᱚᱸ ᱵᱷᱟᱞᱤ ᱜᱮ ᱢᱮᱱᱟᱜ ᱠᱚᱣᱟ᱾ ᱟᱨ ᱟᱯᱮ ᱫᱚ?
ᱪᱚ ᱦᱮᱸ ᱫᱤ ᱟᱞᱮ ᱦᱚᱸ ᱱᱤᱭᱟᱹ ᱥᱚᱢᱚᱭ ᱫᱚ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱡᱚᱛᱚ ᱦᱚᱲ ᱜᱮ ᱵᱮᱥ ᱵᱟᱲᱟ ᱜᱮᱭᱟᱞᱮ
ᱚ
ᱦᱮᱸ ᱛᱚᱵᱮ ᱫᱟᱜ ᱫᱚ ᱪᱮᱜ ᱞᱮᱠᱟᱭ ᱫᱟᱜ ᱫᱤ ᱟᱯᱮ ᱥᱮᱫ ᱫᱚ
ᱦᱮᱸ ᱫᱚᱢᱮ ᱫᱟᱜ ᱮᱫᱟᱭ ᱦᱚᱞᱟ ᱢᱟᱫᱷᱮᱨ ᱠᱷᱚᱱ ᱛᱮᱦᱮᱧ ᱦᱚᱸ ᱫᱚᱢᱮ ᱫᱟᱜ ᱮᱫᱟᱭ ᱚᱲᱟᱜ ᱠᱷᱚᱱ ᱜᱮ ᱵᱟᱞᱮ ᱳᱰᱳᱠ ᱫᱟᱲᱮᱭᱟᱜ ᱠᱟᱱᱟ ᱟᱨ ᱟᱞᱮ ᱥᱮᱫ
ᱟᱪᱪᱷᱟ ᱦᱮᱸ ᱫᱤ ᱟᱞᱮ ᱥᱮᱫ ᱦᱚᱸ ᱚᱱᱠᱟ ᱜᱮ ᱛᱮᱦᱤᱧ ᱫᱚᱢᱮ ᱥᱟᱨᱟ ᱫᱤᱱ ᱜᱮ ᱫᱟᱜ ᱠᱤᱜᱼᱟᱭ ᱟᱨ ᱚᱠᱟ ᱥᱚᱠ ᱱᱚᱜ ᱚᱭ ᱢᱟ ᱫᱟᱜ ᱜᱮᱡ ᱨᱮᱦᱚᱸ ᱫᱟᱜ ᱫᱟᱜ ᱟᱭ ᱠᱟᱹᱴᱤᱡ ᱪᱩᱝ ᱜᱟᱵᱨᱟ ᱟᱫᱚ ᱥᱤᱛᱳᱝ ᱜᱚᱫ ᱫᱟᱭ ᱟᱨᱦᱚ ᱫᱟᱜ ᱫᱟᱭ ᱱᱚᱜᱚᱭ ᱱᱚᱝᱠᱟ ᱠᱟᱛᱮᱜᱮ ᱛᱟᱨᱟᱥᱤᱧ ᱦᱚᱸ ᱡᱚᱨ ᱧᱚᱜ ᱜᱮ ᱫᱟᱜ ᱜᱚᱫ ᱠᱮᱫᱟᱭ ᱦᱮᱸ ᱚᱱᱟ ᱱᱤᱛᱚᱜ ᱫᱚ ᱟᱥᱚᱲ ᱧᱚᱜ ᱟᱠᱟᱫ ᱜᱮᱭᱟ
ᱚ ᱛᱟᱦᱚᱞᱮ ᱢᱟᱹᱭ ᱞᱟᱹᱭᱫᱤᱧ ᱡᱮ ᱟᱯᱮ ᱟᱯᱮ ᱥᱮᱫ ᱫᱚ ᱵᱟᱯᱞᱟ ᱠᱚ ᱦᱩᱭᱩᱜ ᱟ ᱥᱮ ᱵᱟᱝ
ᱦᱮᱸ ᱫᱤ ᱵᱟᱯᱞᱟ ᱠᱚᱫᱚ ᱦᱩᱭᱩᱜ ᱜᱮᱭᱟ
ᱚ
ᱦᱩᱸ ᱫᱤ ᱛᱟᱦᱚᱞᱮ ᱟᱯᱮ ᱥᱮᱫ ᱫᱚ ᱦᱩᱭᱩᱜ ᱜᱮᱭᱟ ᱥᱮ ᱵᱟᱝ ᱵᱟᱯᱞᱟ
ᱦᱮᱸ ᱵᱟᱯᱞᱟ ᱠᱚ ᱦᱩᱭᱩᱜ ᱜᱮᱭᱟ
ᱟᱪᱪᱷᱟ ᱛᱟᱦᱚᱞᱮ ᱫᱤ ᱞᱟᱹᱭᱫᱟᱹᱧ ᱟᱯᱮ ᱥᱮᱫ ᱨᱮᱫᱚ ᱢᱟᱱᱮ ᱪᱮᱫ ᱞᱮᱠᱟᱱᱟᱜ ᱵᱟᱯᱞᱟ ᱵᱮᱥᱤᱨ ᱵᱷᱟᱜᱽ ᱧᱮᱞ ᱧᱟᱢᱚᱜ ᱜᱮᱭᱟ
ᱦᱮᱸ ᱟᱞᱮ ᱥᱮᱫ ᱨᱮᱫᱚ ᱵᱮᱥᱤᱨ ᱵᱷᱟᱜᱽ ᱫᱚ ᱚᱱᱮ ᱥᱟᱨ ᱥᱟᱹᱜᱩᱱ ᱵᱟᱯᱞᱟ ᱟᱨ ᱠᱩᱸᱰᱮᱞ ᱧᱟᱯᱟᱢ ᱵᱟᱯᱞᱟ ᱜᱮ ᱡᱟᱹᱥ ᱡᱟᱹᱥᱛᱤ ᱠᱟᱭᱛᱮ ᱧᱮᱞᱟᱢᱚᱜᱼᱟ
ᱟᱪᱪᱷᱟ ᱟᱪᱪᱷᱟ ᱦᱮᱸ ᱫᱤ ᱟᱞᱮ ᱥᱮᱫ ᱦᱚᱸ ᱠᱚᱸᱰᱮᱞ ᱧᱟᱯᱟᱢ ᱵᱟᱯᱞᱟ ᱦᱚᱸ ᱧᱮᱞ ᱧᱟᱢᱚᱜ ᱜᱮᱭᱟ ᱟᱨ ᱧᱮᱞ ᱧᱮᱯᱮᱞ ᱡᱟᱦᱟᱸ ᱥᱟᱨ ᱥᱟᱹᱜᱩᱱ ᱵᱟᱯᱞᱟ ᱚᱱᱟ ᱦᱚᱸ ᱧᱟᱢᱚᱜ ᱜᱮᱭᱟ ᱵᱮᱥᱤᱨ ᱵᱷᱟᱜᱽ ᱫᱚ ᱱᱚᱜᱚᱭ ᱱᱤᱭᱟᱹ ᱥᱚᱢᱚᱭ ᱫᱚ ᱥᱟᱨ ᱥᱟᱹᱜᱩᱱ ᱵᱟᱯᱞᱟ ᱜᱮ ᱧᱮᱞ ᱧᱟᱢᱚᱜ ᱠᱟᱱᱟ ᱱᱚᱝᱠᱟᱱ ᱥᱚᱢᱚᱭ ᱫᱚ
ᱟ ᱛᱟᱦᱚᱞᱮ ᱤᱭᱟᱹ ᱞᱟᱹᱭᱫᱤᱧ ᱡᱮ ᱡᱟᱦᱟᱸ ᱥᱟᱨ ᱥᱟᱹᱜᱩᱱ ᱵᱟᱯᱞᱟ ᱫᱚ ᱚᱠᱟᱞᱮᱠᱟ ᱵᱟᱯᱞᱟ ᱠᱟᱱᱟ ᱠᱟᱹᱴᱤᱡ ᱮᱢ ᱞᱟᱹᱭ ᱞᱮᱠᱷᱟᱱ ᱵᱷᱟᱞᱮ ᱠᱚᱜᱼᱟ
ᱟᱪᱪᱷᱟ ᱫᱤ ᱞᱟᱭ ᱛᱟᱦᱚᱞᱮ ᱥᱟᱨ ᱥᱟᱹᱜᱩᱱ ᱵᱟᱯᱞᱟ ᱫᱚ ᱦᱚᱪᱪᱮ ᱤᱧ ᱩᱱᱟᱹᱜᱴᱟᱜ ᱫᱚ ᱵᱟᱹᱧ ᱵᱟᱲᱟᱭᱟ ᱠᱟᱨᱚᱱ ᱤᱧ ᱫᱚ ᱱᱚᱜᱼᱚᱭ ᱱᱚᱝᱠᱟ ᱛᱮᱧ ᱛᱟᱦᱮᱱ ᱜᱮᱭᱟ ᱠᱤᱱᱛᱩ ᱡᱮᱴᱩᱠᱩᱧ ᱵᱟᱲᱟᱭᱟ ᱱᱚᱜᱚᱭ ᱱᱚᱝᱠᱟ ᱜᱮ ᱯᱩᱭᱞᱩ ᱧᱮᱞ ᱧᱮᱯᱮᱞ ᱠᱚ ᱦᱩᱭᱩᱜᱼᱟ ᱛᱟᱨᱯᱚᱨᱮ ᱥᱟᱨ ᱥᱟᱹᱜᱩᱱ ᱠᱚ ᱦᱩᱭᱩᱜ ᱜᱮᱭᱟ ᱟᱨ ᱛᱟᱨᱯᱚᱨᱮ ᱠᱷᱚᱱᱟᱜ ᱜᱮ ᱟᱥᱮ ᱯᱟᱪᱷᱮ ᱡᱚᱛᱚ ᱠᱤᱪᱷᱩ ᱵᱟᱯᱞᱟ ᱮᱢᱟᱱ ᱱᱚᱠᱟ ᱥᱩᱨᱩᱜ ᱜᱮᱭᱟ ᱠᱚ ᱟᱢᱜᱮ ᱡᱩᱫᱤ ᱵᱤᱥᱛᱟᱨᱤᱛ ᱞᱟᱹᱭ ᱤᱧ ᱠᱷᱟᱱ ᱫᱚ ᱠᱟᱹᱴ ᱵᱮᱥ ᱠᱚᱜ ᱜᱮᱭᱟ
ᱦᱳᱭ ᱚᱱᱠᱟ ᱜᱮ ᱥᱟᱨ ᱥᱟᱹᱜᱩᱱ ᱵᱟᱯᱞᱟ ᱫᱚ ᱠᱩᱲᱤ ᱜᱤᱫᱽᱨᱟᱹ ᱠᱚᱲᱟ ᱜᱤᱫᱽᱨᱟᱹ ᱢᱟᱱᱮ ᱠᱩᱲᱤ ᱜᱤᱫᱽᱨᱟᱹ ᱠᱚᱲᱟ ᱜᱤᱫᱽᱨᱟᱹ ᱚᱲᱟᱜ ᱨᱮᱱ ᱠᱩᱲᱤ ᱜᱤᱫᱽᱨᱟᱹ ᱧᱮᱧᱮᱞ ᱠᱚ ᱪᱟᱞᱟᱜᱼᱟ
ᱦᱮᱸ
ᱨᱟᱭᱵᱟᱨ ᱟᱛᱮᱜ ᱟᱨ ᱚᱸᱰᱮ ᱧᱮᱞ ᱧᱮᱯᱮᱞ ᱦᱩᱭᱩᱜᱼᱟ ᱚᱱᱟ ᱛᱟᱭᱚᱢ ᱥᱟᱨ ᱥᱟᱹᱜᱩᱱ ᱠᱚ ᱜᱚᱴᱟᱭᱟ ᱜᱚᱴᱟ ᱠᱟᱛᱮᱫ ᱢᱟᱹᱞᱤᱠ ᱢᱟᱹᱞᱤᱠ ᱟᱸ ᱠᱚ ᱵᱟᱯᱞᱟ ᱠᱚ ᱠᱟ. ᱠᱤᱱᱟ
ᱟᱪᱪᱷᱟ ᱦᱮᱸ ᱾
ᱦᱮᱸ ᱵᱟᱯᱞᱟ ᱠᱚ ᱫᱤᱱᱟᱜ ᱟᱫᱚ ᱵᱟᱹᱨᱭᱟᱹᱛ ᱠᱚ ᱪᱟᱞᱟᱜ ᱟᱠᱚ ᱪᱟᱞᱟᱣ ᱠᱟᱛᱮᱜ ᱚᱸᱰᱮᱜᱮ ᱠᱩᱲᱤ ᱜᱤᱫᱽᱨᱟᱹ ᱚᱲᱟᱜ ᱨᱮᱜᱮ ᱥᱤᱸᱫᱩᱨ ᱫᱟᱱ ᱦᱩᱭᱩᱜᱼᱟ ᱥᱤᱸᱫᱩᱨ ᱦᱩᱭ ᱠᱟᱛᱮ ᱟᱫᱚ ᱚᱱᱟ ᱯᱚᱨᱮ ᱠᱩᱴᱟᱹᱢ ᱡᱟᱢᱟᱭ ᱠᱩᱴᱟᱹᱢ ᱡᱟᱢᱟᱭ ᱠᱟᱛᱮᱫ ᱵᱟᱞᱟ ᱧᱮᱯᱮᱞ ᱠᱚ ᱠᱚ ᱠᱚᱨᱟᱣᱟ ᱦᱮᱸ ᱱᱚᱝᱠᱟ ᱦᱮᱸ ᱟᱨ ᱱᱮᱛᱟᱨ ᱢᱟ ᱟᱨ ᱱᱮᱛᱟᱨ ᱵᱤᱥᱤᱠᱟᱭ ᱛᱮ ᱠᱚᱸᱰᱮᱞ ᱧᱟᱯᱟᱢ ᱵᱟᱯᱞᱟ ᱜᱮ ᱧᱮᱞᱚᱜᱚᱜ ᱠᱟᱱᱟ ᱥᱮ ᱥᱟᱨ ᱥᱟᱜᱩᱱ ᱵᱟᱯᱞᱟ ᱫᱚ ᱦᱮᱸ ᱟᱯᱮ ᱥᱮᱫ ᱫᱚ
ᱦᱮᱸ ᱫᱤ ᱟᱞᱮ ᱥᱮᱫ ᱦᱚᱸ ᱚᱱ ᱱᱚᱠᱟ ᱱᱤᱭᱟᱹ ᱥᱚᱢᱚᱭ ᱫᱚ ᱵᱟᱯᱞᱟ ᱥᱳᱢᱳᱭ ᱜᱮ ᱛᱚ ᱪᱟᱞᱟᱜ ᱠᱟᱱᱟ ᱱᱚᱣᱟ ᱥᱚᱢᱚᱭ ᱫᱚ ᱱᱚᱜᱚᱭ ᱧᱮᱞ ᱧᱟᱢ ᱵᱟᱯᱞᱟ ᱜᱮ ᱦᱩᱭᱩᱜ ᱠᱟᱱᱟ ᱠᱤᱱᱛᱩ ᱵᱮᱥᱤ ᱵᱷᱟᱜᱽ ᱮᱢᱱᱤ ᱥᱚᱢ ᱠᱚᱨᱮ ᱵᱤᱨᱰᱮᱞ ᱧᱟᱯᱟᱢ ᱵᱟᱯᱞᱟ ᱜᱮ ᱧᱮᱞ ᱧᱟᱢᱚᱜ ᱜᱮᱭᱟ ᱾
ᱚ ᱛᱟᱦᱚᱞᱮ ᱠᱚᱱ ᱥᱟᱠᱟᱢ ᱵᱟᱯᱞᱟ ᱤᱫᱤ ᱠᱟᱛᱮᱫ ᱡᱩᱫᱤᱢ ᱵᱟᱰᱟᱭ ᱠᱷᱟᱱ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟ ᱾
ᱠᱚᱰᱮᱞ ᱧᱟᱯᱟᱢ ᱵᱟᱯᱞᱟ ᱨᱮ ᱫᱰᱤ ᱚᱱᱟ ᱵᱤᱥᱚᱭ ᱛᱮ ᱩᱱᱟᱹᱜᱴᱟ ᱫᱷᱟᱨᱚᱱᱟ ᱵᱟᱹᱱᱩᱜ ᱛᱤᱧᱟᱹ ᱾ ᱛᱩ ᱡᱮᱴᱠᱩᱧ ᱤᱧ ᱵᱟᱰᱟᱭᱟ ᱡᱮ ᱡᱚᱠᱷᱚᱱ ᱠᱚᱰᱮᱞ ᱧᱟᱯᱟᱢ ᱵᱟᱯᱞᱟ ᱦᱩᱭᱩᱜᱼᱟ ᱟᱨᱢᱟᱱᱮ ᱩᱱ ᱫᱚ ᱡᱩᱫᱤ ᱟᱡᱛᱮ ᱦᱮᱡ ᱠᱚᱜᱼᱟᱭ ᱛᱟᱨᱯᱚᱨᱮ ᱢᱟᱱᱮ ᱛᱟᱦᱮᱱᱟᱭ ᱟᱠᱚ ᱚᱲᱟᱜ ᱨᱮᱜᱮ ᱢᱟᱱᱮ ᱩᱱᱤ ᱦᱟᱣᱟᱭ ᱛᱟᱠᱚ ᱚᱲᱟᱜ ᱨᱮᱜᱮ ᱛᱟᱦᱮᱱᱟᱭ ᱾ ᱵᱟᱹᱦᱩ ᱞᱮᱠᱟᱜᱮ ᱥᱟᱠᱷᱟ ᱯᱚᱞᱟ ᱠᱚ ᱦᱚᱨᱚᱜᱟᱭ ᱠᱤᱱᱛᱩ ᱵᱟᱯᱞᱟ ᱫᱚ ᱦᱚᱪ ᱪᱷᱮ ᱡᱚᱛ ᱡᱛᱚᱠᱷᱚᱱᱟᱠᱚ ᱵᱟᱠᱚ ᱠᱚ ᱞᱟᱹᱭᱟ ᱥᱮᱸᱫᱽᱨᱟᱹᱫᱟᱱ ᱡᱚᱛᱚ ᱠᱷᱚᱱᱟᱜ ᱵᱟᱝ ᱦᱩᱭᱩᱜ ᱠᱟᱱᱟ ᱛᱚ ᱫᱤᱱ ᱫᱚ ᱚᱱᱠᱟᱱᱟᱜ ᱜᱮ ᱛᱟᱦᱮᱱᱟ ᱾
ᱚ ᱾
ᱦ ᱟᱯᱮᱥᱮᱫ ᱫᱚ ᱛᱟᱦᱮᱞᱮ ᱪᱮᱫ ᱞᱮᱠᱟ?
ᱦᱮᱸ ᱟᱞᱮᱥᱮ ᱦᱚᱸ ᱚᱱᱠᱟ ᱜᱮ ᱾ ᱱᱚᱜ ᱚᱭ ᱡᱮ ᱠᱚᱲᱟ ᱜᱤᱫᱽᱨᱟᱹ ᱠᱩᱲᱤ ᱜᱤᱫᱽᱨᱟᱹ ᱨᱟᱡᱤ ᱨᱟᱡᱟ ᱛᱮᱠᱤᱱ ᱵᱟᱯᱞᱟᱜᱼᱟ ᱥᱮ ᱚᱲᱟᱜ ᱦᱚᱲ ᱫᱚ ᱵᱟᱝ ᱵᱟᱝᱠᱚ ᱵᱟᱰᱟᱭ ᱦᱚᱪᱚ ᱠᱚᱣᱟ ᱟᱹᱠᱤᱱᱟᱜ ᱠᱩᱥᱤ ᱛᱮᱠᱤᱱ ᱵᱟᱯᱞᱟᱜᱼᱟ ᱥᱮ ᱤᱫᱤ ᱜᱮᱭᱟᱭ ᱾ ᱤᱫᱤ ᱠᱟᱛᱮᱜ ᱛᱟᱯᱚᱨᱮ ᱠᱩᱲᱤ ᱜᱤᱫᱽᱨᱟᱹ ᱯᱟᱦᱴᱟ ᱨᱮᱱ ᱠᱚ ᱪᱟᱞᱟᱜᱼᱟ ᱯᱟᱸᱡᱟ ᱯᱟᱸᱡᱟ ᱴᱮᱥᱟ ᱠᱚ ᱪᱟᱞᱟᱜᱼᱟ ᱾ ᱡᱮ ᱦᱮᱲ ᱯᱟᱸᱡᱟ ᱴᱮᱥᱟ ᱦᱩᱭ ᱠᱟᱛᱮᱫ ᱛᱟᱨᱯᱚᱨᱮ ᱵᱟᱯᱞᱟ ᱠᱚ ᱠᱚ ᱫᱤᱱ ᱜᱚᱱᱟ ᱾ ᱟᱨ ᱵᱟᱯᱞᱟ ᱫᱚ ᱦᱩᱭᱩᱜᱼᱟ ᱠᱚᱲᱟ ᱜᱤᱫᱽᱨᱟᱹᱣᱟᱜ ᱚᱲᱟᱜ ᱨᱮᱜᱮ ᱦᱩᱭᱩᱜᱼᱟ ᱾
ᱟᱪᱪᱷᱟ ᱟᱪᱪᱷᱟ ᱦᱮᱸ ᱛᱚ ᱾ ᱛᱟᱦᱮᱞᱮ ᱡᱮ ᱵᱟᱯᱞᱟ ᱠᱚ ᱦᱩᱭᱩᱜ ᱜᱮᱭᱟ ᱛᱟᱞᱮ ᱥᱤᱧ ᱵᱮᱲᱟ ᱦᱩᱭᱩᱜ ᱜᱮᱭᱟ ᱥᱮ ᱵᱷᱚᱨ ᱥᱚᱢᱚᱭ ᱦᱩᱭᱩᱜ ᱜᱮᱭᱟ ᱟᱭᱩᱵ ᱵᱮᱲᱟ?
ᱦᱮᱸ ᱾ ᱦᱚᱸᱸᱜ ᱚᱚᱭ ᱡᱮ ᱠᱩᱲᱤ ᱜᱤᱫᱽᱨᱟᱹ ᱡᱩᱫᱤ ᱠᱚ ᱡᱟᱶᱟᱭᱮᱭᱟ ᱥᱮ ᱡᱟᱶᱟᱭ ᱠᱚᱣᱟ ᱠᱚ ᱟᱞᱮ ᱥᱮᱫ ᱫᱚ ᱳᱭ ᱥᱮᱛᱟᱜ ᱵᱮᱲᱟ ᱥᱮᱛᱟᱜ ᱵᱮᱲᱟ ᱦᱩᱭᱩᱜᱼᱟ ᱾ ᱵᱮᱲᱟ ᱨᱟᱠᱟᱵ ᱥᱟᱶᱛᱮ ᱵᱟᱨᱚᱴᱟ ᱚᱵᱽᱫᱤ ᱚᱱᱟ ᱵᱷᱤᱛᱤᱨ ᱨᱮ ᱾ ᱟᱨ ᱡᱟᱦᱟᱸ ᱢᱟᱨᱮᱱ ᱠᱤᱱ ᱥᱤᱸᱫᱩᱨ ᱫᱟᱱ ᱦᱩᱭᱩᱜᱼᱟ ᱡᱟᱦᱟᱸ ᱞᱟᱦᱟᱛᱮ ᱟᱹᱜᱩ ᱠᱟᱭ ᱦᱮᱸᱥᱮ ᱟᱹᱜᱩ ᱠᱟᱛᱮᱜ ᱚᱱᱟ ᱚᱱᱟ ᱵᱟᱯᱞᱟ ᱫᱚ ᱦᱩᱭᱩᱜᱼᱟ ᱧᱤᱫᱟᱹ ᱵᱮᱲᱟ ᱾
ᱟᱪᱪᱷᱟ ᱫᱤ ᱟᱪᱪᱷᱟ ᱾
ᱯᱮᱥᱮᱫ ᱫᱚ ᱚᱠᱟ ᱞᱮᱠᱟ ᱦᱩᱭᱩᱜᱼᱟ?
ᱦᱮᱸ ᱟᱞᱮ ᱥᱮᱫ ᱫᱚ ᱪᱮᱫ ᱦᱩᱭᱩᱜ ᱠᱟᱱᱟ ᱱᱚᱣᱟ ᱵᱳᱨ ᱥᱩᱚᱢᱚᱭ ᱜᱮ ᱵᱟᱯᱞᱟ ᱫᱚ ᱦᱩᱭᱩᱜ ᱜᱮᱭᱟ᱾ ᱞᱟᱹᱭ ᱟᱠᱚ ᱵᱮᱲᱟ ᱟᱨ ᱪᱟᱸᱫᱚ ᱵᱟᱨ ᱦᱚᱲ ᱵᱟᱱᱟ ᱦᱚᱲ ᱜᱮ ᱛᱚᱠᱷᱚᱱ ᱫᱚ ᱠᱤᱱ ᱛᱟᱦᱮᱸ ᱱᱟ ᱛᱚ ᱩᱱᱠᱤᱱ ᱵᱟᱨ ᱦᱚᱲ ᱥᱟᱹᱠᱷᱤ ᱠᱟᱛᱮ ᱜᱮ ᱵᱟᱯᱞᱟ ᱫᱚ ᱦᱩᱭᱩᱜ ᱜᱮᱭᱟ ᱡᱚᱠᱷᱚᱱ ᱵᱷᱩᱨ ᱩᱛᱟᱹᱨᱚᱜᱼᱟ ᱚᱸᱰᱮᱠᱷᱚᱱ ᱥᱤᱸᱫᱽᱨᱟᱹ ᱫᱟᱱᱴᱟᱜ ᱦᱩᱭᱩᱜ ᱜᱮᱭᱟ ᱾ ᱛᱚ ᱟᱞᱮ ᱫᱚ ᱢᱟᱱᱮ ᱡᱚᱛᱚ ᱦᱚᱲ ᱜᱮ ᱥᱚᱢᱟᱱ ᱜᱮ ᱾ ᱠᱚᱲᱤ ᱜᱤᱫᱽᱨᱟᱹ ᱚᱲᱟᱜ ᱠᱚᱲᱟ ᱜᱤᱫᱽᱨᱟᱹ ᱚᱱᱠᱟᱜᱮ ᱟᱨ ᱠᱩᱲᱤ ᱜᱤᱫᱽᱨᱟᱹ ᱵᱟᱯᱞᱟ ᱡᱟᱶᱟᱭ ᱠᱚᱣᱟ ᱠᱚ ᱛᱚᱠᱷᱚᱱ ᱦᱚᱸ ᱚᱱᱠᱟᱜᱮ ᱾
ᱚ ᱛᱟᱦᱞᱮ ᱞᱟᱹᱭ ᱛᱟᱞᱦᱮ ᱢᱟᱹᱭ ᱞᱟᱹᱭ ᱫᱤᱧ ᱡᱮ ᱟᱨ ᱟᱯᱮᱥᱮᱫ ᱡᱚᱠᱷᱚᱱ ᱵᱟᱯᱞᱟ ᱦᱩᱭᱩᱜᱼᱟ ᱦᱮᱸᱥᱮ ᱢᱟᱰᱣᱟ ᱢᱟᱰᱣᱟ ᱠᱷᱩᱱᱴᱤ ᱯᱮ ᱵᱮᱱᱟᱣ ᱜᱮᱭᱟ?
ᱦᱮᱸ ᱫᱤ ᱵᱮᱱᱟᱣ ᱫᱚᱠᱚ ᱵᱮᱱᱟᱣ ᱜᱮᱭᱟ ᱠᱚ ᱾ ᱡᱩᱫᱤ ᱛᱟᱦᱚᱞᱮ ᱵᱮᱱᱟᱣ ᱜᱮᱭᱟ ᱠᱚᱥᱮ ᱵᱟᱝ?
ᱦᱮᱸ ᱟᱞᱮᱥᱮᱫ ᱫᱚ ᱢᱟᱰᱣᱟ ᱠᱷᱩᱱᱴᱤ ᱫᱚ ᱵᱟᱝ ᱠᱚ ᱵᱮᱱᱟᱣᱟ ᱟᱨ ᱛᱷᱟᱱ ᱞᱮᱠᱟ ᱠᱚ ᱵᱮᱱᱟᱢᱟ ᱚᱸᱰᱮ ᱚᱸᱰᱮ ᱜᱮ- ᱦᱮ ᱚᱸᱰᱮ ᱜᱮ ᱠᱩᱲ ᱜᱤᱫᱽᱨᱟᱹ ᱠᱚ ᱟᱪᱩᱨ ᱵᱤᱦᱩᱨᱮᱭᱟ ᱠᱚ ᱚᱸᱰᱮ ᱟᱨ ᱥᱩᱱᱩᱢ ᱥᱟᱥᱟᱝ ᱠᱚ ᱚᱡᱚᱜᱮᱭᱟ ᱚᱝᱠᱟ
ᱦᱩ ᱟᱪᱪᱷᱟ ᱦᱟᱱᱛᱮ ᱨᱮ
ᱟᱨ ᱫᱟ ᱦᱮ ᱛᱟᱞᱦᱮ ᱢᱟᱹᱭ ᱞᱟᱹᱭ ᱮᱫ ᱛᱟᱺᱦᱤᱡ ᱡᱮ ᱱᱚᱜ-ᱚᱭ ᱡᱮ ᱟᱵᱚ ᱦᱮ ᱯᱟᱹᱦᱤᱞ ᱦᱚᱲ ᱫᱚ ᱡᱮ ᱵᱟᱯᱞᱟᱨᱮ ᱥᱮ ᱠᱩᱲᱤ ᱜᱤᱫᱽᱨᱟᱹ ᱡᱚᱠᱷᱚᱱ ᱠᱚ ᱡᱟᱣᱟᱭᱮᱭᱟ ᱠᱚᱲᱟ ᱜᱤᱫᱽᱨᱟᱹ ᱮ ᱠᱚᱲᱟ ᱜᱤᱫᱽᱨᱟᱹ ᱪᱟᱞᱟᱜ ᱟᱭ ᱟᱹᱜᱩ ᱟᱫᱚ ᱟᱯᱮ ᱫᱚ ᱪᱮᱫ ᱰᱟᱝᱨᱟ ᱜᱟᱹᱲᱤ ᱛᱮᱜᱮ ᱵᱟᱯᱞᱟᱜ ᱫᱚᱠᱚ ᱪᱟᱞᱟᱜ-ᱟ ᱥᱮ ᱦᱮ ᱡᱟᱦᱟᱸ ᱱᱮᱛᱟᱨ ᱵᱟᱥ ᱠᱚᱛᱮ ᱦᱮᱸ ᱠᱚ ᱪᱟᱞᱟᱜ-ᱟ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜ-ᱟ
ᱟᱪᱪᱷᱟ ᱫᱤ ᱦᱮ ᱞᱟᱹᱭ ᱫᱤᱱ ᱟᱞᱮ ᱱᱮᱛᱟᱨ ᱡᱟᱦᱟᱸ ᱫᱤᱱ ᱡᱩᱜ ᱦᱮᱡ ᱟᱠᱟᱱᱟ ᱩᱱ ᱫᱤᱱ ᱞᱮᱠᱟ ᱢᱟ ᱛᱟᱨ ᱵᱟᱹᱱᱩᱜ-ᱟ ᱩᱱᱫᱤᱱ ᱢᱟ ᱪᱮᱫ ᱞᱮᱠᱟ ᱰᱟᱹᱝᱨᱤ ᱜᱟᱹᱰᱤ ᱛᱮ ᱵᱟᱹᱦᱩ ᱠᱚ ᱟᱹᱜᱩ ᱠᱚ ᱪᱟᱞᱟᱜ ᱠᱚ ᱛᱟᱦᱮᱜ-ᱟ ᱥᱮᱨᱚᱠᱚᱢ ᱫᱚ ᱱᱤᱭᱟᱹ ᱥᱚᱢᱚᱭ ᱫᱚ ᱱᱚᱝᱠᱟ ᱫᱚ ᱵᱟᱝ ᱦᱩᱭ ᱠᱟᱱᱟ, ᱠᱤᱱᱛᱩ ᱦᱩᱭᱩᱜ ᱛᱟᱦᱮᱸᱼᱟ ᱞᱟᱦᱟᱛᱮ᱾ ᱠᱚᱫᱚᱜ ᱦᱳᱭᱳᱜ ᱛᱟᱦᱮ ᱡᱚᱠᱷᱚᱱ ᱟᱵᱚ ᱦᱩᱰᱤᱧ ᱦᱩᱰᱤᱧ ᱵᱚᱱ ᱛᱟᱦᱮ ᱠᱟᱱᱟ ᱩᱱ ᱡᱚᱠᱷᱚᱱ ᱦᱚᱸ ᱱᱚᱣᱟ ᱡᱤᱱᱤᱥ ᱫᱚ ᱦᱩᱭ ᱠᱟᱱ ᱜᱮᱭᱟ, ᱢᱟᱱᱮ ᱠᱷᱩᱵ ᱮᱠᱴᱟ ᱢᱟᱨᱮ ᱛᱤᱱ ᱨᱮᱱᱟᱜ ᱠᱟᱛᱷᱟ ᱫᱚ ᱵᱟᱝ ᱠᱟᱱᱟ ᱟᱨ ᱛᱟᱨᱯᱚᱨᱮ ᱱᱚᱜ-ᱚᱭ ᱱᱤᱛᱚᱜ ᱡᱟᱦᱟᱸ ᱱᱤᱭᱟᱹ ᱥᱚᱢᱚᱭ ᱫᱚ ᱚᱱᱟ ᱰᱟᱝᱨᱤ ᱜᱟᱹᱲᱤ ᱛᱮᱫᱚ ᱠᱷᱩᱵ ᱮᱠᱴᱟ ᱫᱚ ᱵᱟᱠᱚ ᱪᱟᱞᱟᱜ ᱜᱮᱭᱟ ᱱᱤᱭᱟᱹ ᱥᱚᱢᱚᱭ ᱡᱚᱛᱚ ᱚᱱᱮ ᱵᱟᱥ ᱠᱚ ᱵᱩᱞᱮᱴ ᱠᱚ ᱟᱨ ᱨᱚᱠᱚᱢ ᱵᱤᱵᱷᱤᱱᱱᱚ ᱫᱷᱚᱨᱚᱱᱟᱜ ᱜᱟᱹᱰᱤ ᱠᱚ ᱢᱟᱨᱩᱛᱤ ᱠᱚ ᱚᱱᱟ ᱠᱚ ᱦᱚᱛᱮ ᱛᱮᱜᱮ ᱱᱮᱛᱟᱨ ᱫᱚ ᱵᱟᱹᱦᱩ ᱠᱚ ᱟᱹᱜᱩ ᱪᱟᱞᱟᱜ ᱠᱟᱱᱟ ᱠᱚ ᱛᱟᱦᱚᱞᱮ ᱟᱯᱮ ᱥᱮᱫ ᱫᱚ ᱪᱮᱫ ᱞᱮᱠᱟ ᱞᱳᱠᱟᱠ ᱫᱤ ᱪᱮᱫ
ᱦᱮ ᱟᱞᱮ ᱥᱮᱫ ᱦᱚ ᱚᱱᱠᱟ ᱜᱮ ᱡᱮ ᱟᱵᱚᱣᱟᱜ ᱟᱵᱚᱣᱟᱜ ᱟᱵᱚ ᱫᱚ ᱟᱵᱚ ᱛᱮᱜᱮ ᱥᱟᱶᱛᱟ ᱥᱚᱢᱟᱡᱽ ᱟᱹᱨᱤᱪᱟᱹᱞᱤ ᱵᱚ ᱟᱫ ᱤᱫᱤ ᱛᱟᱵᱚᱱᱟ ᱥᱮ ᱩᱱᱫᱤᱱ ᱫᱚ ᱛᱟᱦᱮ ᱠᱟᱱᱟ ᱡᱮᱢᱚᱱ ᱰᱟᱝᱨᱟ ᱜᱟᱹᱰᱤ ᱛᱮ ᱵᱟᱹᱦᱩ ᱟᱹᱜᱩ ᱠᱚ ᱪᱟᱞᱟᱜ-ᱟ ᱟᱞᱮ ᱥᱮᱫ ᱦᱚ ᱱᱮ ᱱᱮᱛᱟᱨ ᱫᱚ ᱢᱤᱫ ᱵᱟᱨ ᱧᱮᱞᱚᱜᱚᱜ ᱠᱟᱱ ᱜᱮᱭᱟ ᱡᱮ ᱰᱟᱝᱨᱟ ᱜᱟᱹᱰᱤ ᱛᱮ ᱠᱚ ᱪᱟᱞᱟᱜ ᱠᱟᱱ ᱜᱮᱭᱟ ᱡᱟᱦᱟᱸ ᱥᱩᱨ ᱥᱩᱯᱩᱨ ᱠᱷᱚᱱ ᱠᱚ ᱵᱟᱯᱞᱟᱜ ᱠᱟᱱᱟ ᱥᱮ ᱚᱸᱰᱮ ᱫᱚ ᱰᱟᱹᱝᱨᱤ ᱜᱟᱹᱰᱤ ᱜᱟᱹᱰᱤ ᱛᱮᱜᱮ ᱠᱚ ᱪᱟᱞᱟᱜ-ᱟ ᱟᱨ ᱯᱮᱭᱟ ᱯᱩᱱᱭᱟ ᱜᱟᱹᱰᱤ ᱠᱚ ᱤᱫᱤᱭᱟ ᱟᱨ ᱚᱱᱠᱟ ᱠᱟᱛᱮᱜ ᱜᱮ ᱦᱩᱭᱩᱜ-ᱟ ᱟᱨ ᱱᱮᱛᱟᱨ ᱫᱚ ᱵᱮᱥᱤ ᱠᱟᱭᱛᱮ ᱵᱟᱥ ᱠᱚ ᱢᱟᱨᱩᱛᱤ ᱠᱚ ᱚᱱᱟ ᱠᱚᱛᱮ ᱜᱮ ᱵᱮᱥᱤ ᱠᱟᱭᱛᱮ ᱠᱚ ᱪᱟᱞᱟᱜ ᱠᱟᱱᱟ ᱛᱟᱞᱦᱮ ᱢᱟᱹᱭ ᱞᱟᱹᱭ ᱫᱤᱧ ᱡᱮ ᱟᱯᱮ ᱥᱮᱫ ᱡᱚᱠᱷᱚᱱ ᱵᱟᱯᱞᱟ ᱦᱩᱭᱩᱜ-ᱟ ᱟᱯᱮ ᱪᱮᱫ ᱨᱮᱱᱟᱜ ᱯᱮ ᱯᱮᱱᱰᱮᱞᱟ
ᱚ ᱟᱪᱪᱷᱟ ᱫᱤ ᱞᱟᱹᱭ ᱫᱟᱞᱤᱧ ᱡᱮ ᱟᱞᱮᱥᱮᱫ ᱡᱚᱠᱷᱚᱱ ᱵᱟᱯᱞᱟ ᱦᱩᱭᱩᱜ-ᱟ ᱛᱚᱠᱷᱚᱱ ᱫᱚ ᱡᱟᱦᱟᱸ ᱟᱞᱮ ᱴᱷᱮᱱ ᱵᱟᱯᱞᱟ ᱦᱩᱭᱩᱜᱼᱟ ᱟᱨᱠᱤ ᱡᱟᱦᱟᱸ ᱫᱚ ᱪᱷᱟᱢᱰᱟ ᱠᱚ ᱞᱟ. ᱭ-ᱟ ᱚᱱᱟ ᱫᱚ ᱦᱚᱪᱪᱷᱮ ᱦᱮ ᱡᱟᱦᱟᱸ ᱥᱟᱨᱡᱚᱢ ᱤᱭᱟᱹ ᱠᱚ ᱛᱟᱦᱮᱱ ᱜᱮᱭᱟ ᱰᱟᱹᱨ ᱠᱚ ᱥᱮ ᱡᱟᱦᱟᱸ ᱱᱟᱜ ᱚᱱᱟ ᱜᱮ ᱪᱷᱟᱢᱰᱟ ᱫᱚᱠᱚ ᱵᱮᱱᱟᱣ ᱵᱮᱱᱟᱣ ᱜᱮᱭᱟ ᱠᱚ ᱟᱨ ᱮᱢᱱᱤ ᱡᱟᱦᱟᱱᱟᱜ ᱟᱨ ᱢᱟᱱᱮ ᱠᱟᱨᱵᱟᱨ ᱞᱟᱹᱜᱤᱫ ᱛᱮᱫᱚ ᱵᱟᱠᱷᱟᱱ ᱥᱮ ᱡᱚᱢ ᱞᱟᱹᱜᱤᱫ ᱛᱮᱫᱚ ᱚᱱᱟ ᱜᱮ ᱮᱢᱱᱤ ᱯᱮᱱᱰᱮᱞ ᱡᱟᱦᱟᱸ ᱜᱮᱱᱫᱟᱜ ᱛᱮᱠᱚ ᱵᱮᱱᱟᱣ-ᱟ ᱛᱤᱨᱯᱚᱞ ᱠᱚᱛᱮ ᱚᱱᱟ ᱛᱷᱮᱠᱮ ᱠᱚ ᱵᱮᱱᱟ ᱵᱟᱯᱞᱟ ᱴᱩᱠᱩ ᱡᱟᱦᱟᱸ ᱡᱟᱭᱜᱟ ᱚᱱᱟ ᱛᱮᱜᱮ ᱚᱱᱮ ᱥᱟᱨᱡᱚᱢ ᱥᱟᱠᱟᱢ ᱠᱚᱛᱮ ᱫᱟᱞᱟᱵ ᱟᱠᱚ ᱟᱯᱮ ᱥᱮᱫ ᱫᱚ ᱫᱤ ᱚᱠᱟ ᱞᱮᱠᱟ
ᱦᱮ ᱟᱞᱮ ᱥᱮᱫ ᱦᱚ ᱚᱱᱠᱟ ᱜᱮ ᱱᱮᱛᱟᱨ ᱢᱟ ᱟᱵᱚ ᱥᱟᱱᱛᱟᱲ ᱠᱚᱢᱟ ᱵᱤ ᱟᱭ ᱥᱤ ᱥᱮᱫ ᱠᱚ ᱪᱟᱞᱟᱜ ᱠᱟᱱᱟ ᱢᱮᱱᱠᱷᱟᱱ ᱚᱱᱠᱟ ᱛᱚ ᱩᱪᱤᱛ ᱫᱚ ᱵᱟᱝ ᱠᱟᱱ ᱛᱟᱵᱩᱱᱟ ᱡᱮ ᱦᱮᱛᱩ ᱟᱵᱚ ᱥᱟᱶᱛᱟ ᱥᱚᱢᱟᱡᱽ ᱨᱮᱱᱟᱜ ᱟᱨᱤ ᱪᱟᱞᱤ ᱞᱟᱭᱼᱞᱟᱠᱪᱟᱨ ᱵᱚ ᱫᱚᱦᱚ ᱟ ᱫᱚᱦᱚ ᱞᱟᱠ ᱞᱟᱹᱠᱛᱤ ᱠᱟᱱᱟ ᱥᱮ ᱟᱫᱚ ᱦᱚᱲ ᱩᱱᱟᱹᱜ ᱵᱟᱝᱠᱚ ᱵᱩᱡᱽᱟ ᱟᱞᱮ ᱥᱮᱫ ᱦᱚᱸ ᱚᱱᱠᱟ ᱜᱮ ᱡᱮ ᱡᱚᱠᱷᱚᱱ ᱥᱟᱢ ᱪᱷᱟᱢᱰᱟ ᱠᱚ ᱵᱮᱱᱟᱣᱟ ᱚᱱᱟ ᱫᱚ ᱥᱟᱨᱡᱚᱢ ᱮᱸ ᱥᱟᱨᱡᱚᱢ ᱡᱟᱦᱟᱸ ᱥᱟᱨᱡᱚᱢ ᱰᱟᱹᱨ ᱚᱱᱟ ᱟᱨ ᱱᱤᱢ ᱩᱞ ᱚᱱᱟ ᱠᱚᱛᱮ ᱠᱚ ᱵᱮᱱᱟᱣᱟ ᱠᱚ ᱟᱨ ᱵᱮᱥᱤ ᱩᱱᱟᱹᱜ ᱫᱚ ᱵᱟᱝ ᱠᱚ ᱤᱭᱟᱹᱭᱟ ᱛᱤᱨᱯᱚᱞ ᱟᱛᱮᱫ ᱛᱤᱨᱯᱚᱞ ᱠᱚ ᱛᱟᱦᱮᱱᱟ ᱚᱱᱠᱟ ᱠᱟᱛᱮᱫ ᱠᱚ ᱵᱮᱱᱟᱣᱟ ᱟᱨ ᱡᱟᱦᱟᱸ ᱱᱮᱛᱟᱨ ᱢᱟ ᱡᱟᱦᱟᱸ ᱡᱚᱢ ᱦᱚᱪᱚ ᱞᱟᱹᱜᱤᱫ ᱛᱮ ᱟᱹᱰᱤ ᱟᱰᱤ ᱴᱟᱠᱟ ᱨᱮᱱᱟᱜ ᱯᱮᱱᱰᱮᱞ ᱠᱚ ᱠᱚᱨᱟᱣ ᱮᱫᱟ ᱦᱮᱸ ᱟᱞᱮ ᱥᱮᱫ ᱦᱚᱸᱠᱚ ᱠᱚᱨᱟᱣᱮᱫ ᱜᱮᱭᱟ ᱢᱮᱱᱠᱷᱟᱱ ᱦᱮᱸ ᱚᱱᱠᱟ ᱫᱚ ᱩᱪᱤᱛ ᱫᱚ ᱵᱟᱝ ᱠᱟᱱᱟ ᱡᱮ ᱦᱮᱛᱩ ᱟᱵᱚ ᱫᱚ ᱡᱷᱚᱛᱚ ᱡᱷᱚᱛᱚ ᱠᱤᱪᱷᱩ ᱜᱮ ᱫᱤᱠᱩᱣᱟᱜ ᱵᱚ ᱟᱹᱜᱩᱭ ᱮᱫᱟ ᱥᱮ ᱛᱟᱦᱞᱮ ᱟᱵᱚᱣᱟᱜ ᱫᱚ ᱪᱤᱠᱟᱹᱛᱮ ᱛᱟᱦᱮᱱ ᱛᱟᱵᱚᱱᱟ
ᱦᱮᱸ ᱟᱪᱷᱟ ᱫᱤ ᱟᱞᱮ ᱥᱮᱫ‌ᱦᱚᱸ ᱚᱱᱠᱟᱜ ᱜᱮ ᱢᱟᱱᱮ ᱩᱱ ᱫᱤᱱ ᱪᱮᱫ ᱞᱮᱠᱟ ᱢᱟᱱᱮ ᱵᱮᱱᱟᱣ ᱫᱚ ᱵᱮᱱᱟᱣ ᱵᱟᱲᱟᱭ ᱮᱫ ᱛᱟᱦᱮᱸᱫ ᱚᱱᱠᱟᱱᱟᱜ ᱜᱮ ᱡᱟᱦᱟᱸ ᱞᱮᱠᱟ ᱟᱢ ᱮᱢ ᱞᱟᱹᱭ ᱦᱚᱪᱚᱭ ᱮᱫᱟ ᱠᱤᱱᱛᱩ ᱱᱤᱭᱟᱹ ᱥᱚᱢᱚᱭ ᱫᱚ ᱦᱚᱪᱮ ᱪᱮᱫ ᱞᱮᱠᱟ ᱫᱤᱠᱩ ᱠᱚ ᱠᱚᱨᱟᱣ ᱫᱟ ᱠᱚ ᱚᱱᱮ ᱚᱱᱠᱟ ᱜᱮ ᱡᱚᱛᱚ ᱦᱚᱲ ᱠᱚ ᱩᱱ ᱫᱤᱱ ᱞᱮᱠᱟ ᱫᱚ ᱵᱟᱝ ᱫᱤ ᱛᱚᱠᱷᱚᱱ ᱫᱚ ᱯᱚᱭᱥᱟ ᱯᱟᱛᱤ ᱠᱚ ᱦᱚᱸ ᱩᱱᱟᱹᱜ ᱫᱚ ᱵᱟᱝ ᱛᱟᱦᱮᱸ ᱠᱟᱱᱟ ᱱᱤᱛᱚᱜ ᱢᱟ ᱦᱚᱲ ᱟᱜ ᱯᱚᱭᱥᱟ ᱯᱟᱛᱤ ᱠᱚ ᱦᱚᱸ ᱦᱩᱭ ᱠᱟᱱ ᱜᱮᱭᱟ ᱛᱚ ᱚᱱᱟ ᱜᱮ
ᱛᱟᱞᱦᱮ ᱢᱟᱹᱭ ᱟᱵᱚᱣᱟᱜ ᱥᱟᱶᱛᱟ ᱥᱚᱢᱟᱡᱽ ᱨᱮᱱᱟᱜ ᱡᱟᱦᱟᱸ ᱟᱨ ᱟᱨᱤ ᱪᱟᱞᱤ ᱠᱚ ᱚᱱᱟ ᱢᱟ ᱛᱚ ᱦᱮ ᱫᱤᱠᱩ ᱥᱮᱜ ᱜᱮ ᱫᱤᱠᱩ ᱥᱮᱫᱟᱜ ᱜᱮ ᱵᱚ ᱜᱚᱦᱚᱲ ᱟᱹᱜᱩᱭ ᱫᱟ ᱚᱱᱟ ᱠᱚ ᱫᱚ ᱵᱟᱝ ᱩᱪᱤᱛᱚᱜ ᱠᱟᱱᱟ
ᱦᱮ ᱛᱚ ᱫᱤ ᱟᱵᱚ ᱱᱤᱡᱮ ᱱᱤᱡᱮ ᱛᱮ ᱜᱮ ᱟᱵᱚᱣᱟᱜ ᱱᱚᱝᱠᱟ ᱵᱚᱱ ᱵᱟᱥᱛᱟ ᱵᱚᱱ ᱠᱚᱨᱟᱣ ᱮᱫ ᱛᱟᱵᱚᱱᱟ ᱟᱫᱚ ᱪᱮᱫ ᱞᱮᱠᱟ
ᱦᱮᱸ ᱛᱟᱦᱚᱞᱮ ᱡᱟᱦᱟᱸ ᱚᱱᱮ ᱵᱟᱹᱦᱩ ᱡᱟᱢᱟᱹᱭ ᱠᱚ ᱫᱩᱲᱩᱵ ᱠᱚᱜᱼᱟ ᱛᱟᱦᱚᱞᱮ ᱟᱯᱮ ᱥᱮᱫ ᱫᱚ ᱠᱤᱛᱟᱹ ᱯᱟᱹᱴᱭᱟᱹ ᱨᱮᱠᱚ ᱫᱩᱨᱩᱵ ᱠᱚᱣᱟ ᱥᱮ ᱡᱟᱦᱟᱸ ᱚᱱᱮ ᱥᱤᱝᱜᱟ ᱥᱚᱱ ᱱᱮᱛᱟᱨᱟᱜ ᱥᱤᱝᱜᱟᱥᱚᱱ ᱠᱚ ᱠᱚ ᱤᱭᱟᱹᱭ ᱫᱟ ᱫᱩᱲᱩᱵ ᱠᱟᱱᱟ ᱠᱚ ᱚᱱᱟ ᱨᱮ ᱚᱠᱟ ᱞᱮᱠᱟ ᱨᱮ ᱠᱚ ᱫᱩᱨᱩᱵ ᱠᱚᱣᱟ
ᱟᱪᱪᱷᱟ ᱦᱮᱸ ᱫᱤ ᱦᱮᱸ ᱞᱟᱹᱭ ᱫᱤᱧ ᱱᱤᱭᱟᱹ ᱱᱤᱭᱟᱹ ᱡᱚᱠᱷᱚᱱ ᱵᱟᱯᱞᱟ ᱚᱲᱟᱜ ᱠᱚ ᱦᱩᱭᱩᱜ ᱠᱟᱱᱟ ᱱᱚᱣᱟ ᱢᱟ ᱧᱮᱞᱚᱜ ᱠᱟᱱ ᱜᱮ ᱡᱮ ᱱᱚᱝᱠᱟ ᱥᱤᱝᱜᱟᱥᱚᱱ ᱠᱚᱨᱮ ᱥᱮ ᱡᱟᱦᱟᱱᱟᱜ ᱩᱲᱩᱵ ᱮᱫ ᱠᱚᱣᱟ ᱱᱚᱝᱠᱟ ᱵᱟᱝ ᱟᱞᱮ ᱥᱮᱫ ᱨᱮᱫᱚ ᱱᱤᱛᱚᱜ ᱦᱟᱹᱵᱤᱡ ᱦᱚᱸ ᱯᱟᱹᱴᱭᱟᱹ ᱠᱚ ᱨᱮ ᱜᱮ ᱠᱚ ᱥᱚᱵ ᱥᱚᱢᱚᱭ ᱵᱟᱫᱟ ᱯᱚᱱ ᱠᱚᱠᱚ ᱫᱩᱲᱩᱵᱼᱟ ᱛᱚᱠᱷᱚᱱ ᱦᱚᱸ ᱯᱟᱹᱴᱭᱟᱹ ᱨᱮ ᱜᱮ ᱟᱨ ᱡᱚᱠᱷᱚᱱ ᱡᱟᱦᱟᱸ